ᱦᱮᱞᱳ ᱦᱮᱸ᱾ ᱩᱸ ᱞᱟᱹᱭ ᱫᱟᱞᱤᱧ ᱨᱚᱲ ᱠᱚ ᱵᱷᱟᱜᱮ ᱞᱮᱠᱟ ᱜᱮ ᱟᱸᱡᱚᱢᱚᱜ ᱠᱟᱱ ᱛᱟᱞᱤᱧᱟᱛᱚ?
ᱦᱮᱸ ᱨᱚᱲ ᱠᱚ ᱟᱸᱡᱚᱢᱚᱜ ᱠᱟᱱᱟ ᱱᱟᱯᱟᱭ ᱜᱮ᱾
ᱟᱪᱪᱷᱟ ᱟᱪᱪᱷᱟ᱾ ᱟᱪᱪᱷᱟ ᱟᱪᱪᱷᱟ᱾ ᱛᱟᱦᱚᱞᱮ ᱪᱮᱫ ᱵᱤᱱ ᱪᱤᱠᱟᱹᱭᱮᱫᱟ ᱱᱤᱛᱚᱜ ᱫᱚ?
ᱟᱫᱚ ᱪᱮᱫ ᱠᱚ ᱱᱟᱦᱜ ᱵᱟᱝ᱾ ᱚᱲᱟᱜ ᱠᱚᱨᱮᱜᱮ ᱫᱩᱲᱩᱵ ᱵᱟᱲᱟ ᱦᱳᱭ ᱠᱟᱱᱟ᱾
ᱟᱪᱪᱷᱟ᱾ ᱡᱚᱢ ᱠᱚᱫᱚ ᱦᱩᱭᱮᱱᱟ ᱥᱮ ᱟᱹᱣᱨᱤᱭᱟ?
ᱦᱮᱸ ᱡᱚᱢ ᱠᱚᱫᱚ ᱫᱚ ᱱᱦᱟᱜ ᱟᱹᱣᱨᱤᱭᱟ᱾ ᱦᱩᱭᱩᱜ ᱟᱠᱟᱫᱟ ᱦᱩᱭᱩᱜᱼᱟ ᱱᱟᱦᱟᱜ᱾ ᱟᱫᱚᱢ ᱟᱹᱛᱩ ᱫᱤᱥᱚᱢ ᱟ. ᱛᱩ ᱫᱤᱥᱚᱢ ᱠᱚ ᱨᱮᱭᱟᱜ
ᱩᱸ᱾
ᱡᱟᱦᱟᱸ ᱠᱟᱹᱢᱤ ᱦᱚᱨᱟ ᱠᱚ ᱢᱟᱱᱮ ᱚᱱᱟ ᱠᱚᱫᱚ ᱚᱠᱟ ᱞᱮᱠᱟ ᱦᱩᱭᱩᱜ ᱠᱟᱱ ᱛᱟᱵᱤᱱᱟ ᱟᱯᱮ ᱚᱱᱟ ᱯᱟᱦᱴᱟ ᱟᱹᱛᱳ ᱠᱚᱨᱮ ᱫᱚ? ᱚᱱᱟ ᱟᱹᱛᱩ ᱢᱚᱬᱮ ᱦᱚᱲᱟᱜ ᱠᱟᱹᱢᱤ ᱠᱚ᱾
ᱟᱪᱪᱷᱟ ᱟᱪᱷᱟ᱾ ᱦᱮᱸᱜ-ᱮ ᱟᱛᱳ ᱢᱚᱬᱮ ᱦᱚᱲᱟᱜ ᱠᱟᱹᱢᱤ ᱵᱚᱞᱛᱮ ᱫᱚ ᱢᱟᱱᱮ ᱟᱞᱮ ᱟᱹᱛᱩ ᱨᱮᱫᱚ ᱚᱱᱟ ᱡᱮᱴᱩᱠᱩ ᱧᱮᱞ ᱟᱠᱟᱱᱟ ᱡᱮ ᱦᱮᱸ ᱟ. ᱛᱩ ᱢᱚᱬᱮ ᱦᱚᱲ ᱱᱩᱠᱩ ᱜᱮᱛᱚ ᱟᱹᱛᱩ ᱠᱚᱫᱚ ᱠᱟᱹᱴᱤᱡ ᱥᱮ ᱥᱟᱢᱴᱟᱣ ᱨᱮᱠᱚ ᱫᱚᱦᱚᱭᱟ ᱡᱮ ᱵᱟᱹᱲᱤᱡᱟᱜ ᱠᱚ ᱵᱟᱝᱠᱚ ᱠᱟᱹᱢᱤ ᱦᱳᱪᱳᱣᱟᱜᱼᱟ᱾ ᱥᱮ ᱚᱱᱠᱟ ᱵᱮᱥᱤ ᱞᱟᱹᱜᱤᱫ ᱜᱮᱠᱚ ᱫᱚᱦᱚᱭᱟ ᱛᱟᱦᱚᱞᱮ ᱟᱞᱮ ᱱᱚᱰᱮ ᱫᱚ ᱠᱟᱹᱴᱤᱡ ᱵᱷᱟᱹᱜᱤ ᱧᱚᱜ ᱜᱮ ᱠᱟᱹᱢᱤ ᱫᱚᱭ ᱪᱟᱞᱟᱜ ᱜᱮᱭᱟ᱾ ᱟ. ᱛᱩ ᱢᱚᱬᱮ ᱦᱚᱲᱟᱜ ᱠᱚᱫᱚ ᱢᱟᱱᱮ ᱵᱷᱟᱹᱜᱤ ᱜᱮᱠᱚ ᱠᱟᱹᱢᱤᱭᱟ ᱚᱱᱠᱟ ᱵᱟᱹᱲᱤᱡ ᱦᱮᱸ ᱤᱭᱟᱹ ᱡᱟᱦᱟᱸ ᱠᱚ ᱚᱱᱟ ᱠᱟᱹᱢᱤ ᱨᱮ ᱡᱮ ᱱᱚᱣᱟ ᱠᱚᱫᱚ ᱵᱟᱹᱲᱤᱡᱟᱜ ᱠᱟᱱᱟ᱾ ᱢᱟᱱᱟᱣ ᱵᱟᱛᱟᱣ ᱢᱮᱱᱟᱜᱼᱟ ᱛᱟᱦᱚᱞᱮ ᱡᱚᱛᱚ ᱜᱮ ᱢᱟᱱᱟᱣ ᱵᱟᱛᱟᱣ ᱠᱟᱛᱮ ᱜᱮ ᱢᱮᱱᱟᱜ ᱞᱮᱭᱟ᱾
ᱟᱪᱪᱷᱟ ᱟᱪᱪᱷᱟ ᱢᱟᱱᱮ ᱟᱭᱢᱟ ᱢᱟᱨᱟᱝ ᱟᱹᱛᱩ ᱠᱟᱱ ᱛᱟᱯᱮᱭᱟ?
ᱦᱮᱸ ᱟᱞᱮ ᱟᱹᱛᱩ ᱫᱚ ᱟᱹᱰᱤ ᱢᱟᱨᱟᱝ ᱛᱟᱞᱮᱭᱟ ᱯᱮ ᱰᱤᱦᱤ ᱟᱞᱮ ᱱᱟᱦᱟᱜ ᱮᱸ ᱴᱚᱞᱟ ᱯᱮ ᱴᱚᱞᱟᱜ ᱟᱞᱮ ᱟᱞᱮ ᱫᱚ᱾
ᱟᱪᱪᱷᱟ ᱟᱪᱪᱷᱟ᱾ ᱵᱟᱦᱟ ᱥᱚᱦᱚᱨᱟᱭ ᱚᱱᱟ ᱠᱚᱫᱚ ᱚᱠᱟᱞᱮᱠᱟ ᱦᱩᱭᱩᱜ ᱛᱟᱯᱮ ᱜᱮᱭᱟ?
ᱮᱸ ᱵᱟᱦᱟ ᱥᱚᱨᱦᱟᱭ ᱠᱚᱫᱚ ᱟᱞᱮ ᱫᱚ ᱱᱟᱦᱟᱜ ᱵᱟᱦᱟ, ᱥᱚᱨᱦᱟᱭ, ᱢᱟᱜ ᱢᱚᱬᱮ᱾ ᱱᱚᱣᱟ ᱠᱚᱫᱚ ᱦᱟᱸᱜ ᱵᱷᱟᱹᱜᱤ ᱜᱮᱞᱮ ᱢᱟᱱᱟᱣ ᱜᱮᱭᱟ ᱵᱟᱦᱟ ᱠᱚ ᱟᱞᱮ ᱫᱚ ᱱᱟᱦᱟᱜ ᱢᱟᱱᱮ ᱟᱹᱰᱤ ᱟᱹᱰᱤ ᱟ. ᱛᱩ ᱨᱤᱧ ᱟᱸᱡᱚᱢ ᱟᱠᱟᱫᱟ ᱡᱮ ᱵᱟᱦᱟ ᱟᱨ ᱢᱟᱜ ᱢᱚᱬᱮ ᱫᱚ ᱢᱟᱱᱮ ᱢᱚᱬᱮ ᱥᱮᱨᱢᱟ ᱚᱱᱛᱚᱨ ᱛᱚᱠᱚ ᱵᱚᱸᱜᱟᱜ ᱜᱮᱭᱟ᱾
ᱦᱳᱭ᱾
ᱟᱞᱮ ᱫᱚ ᱱᱟᱦᱜ ᱵᱚᱪᱷᱚᱨ ᱠᱮ ᱵᱚᱪᱷᱚᱨ ᱱᱚᱸᱰᱮ ᱫᱚᱞᱮ ᱵᱚᱸᱜᱟᱭᱟ ᱟᱞᱮ ᱟᱹᱛᱩ ᱨᱮᱫᱚ᱾ ᱚ ᱢᱟᱱᱮ ᱵᱚᱪᱷᱚᱨ ᱠᱮ ᱵᱚᱪᱷᱚᱨ ᱞᱮ ᱵᱚᱸᱜᱟᱭᱟ᱾
ᱟᱪᱪᱷᱟ ᱟᱪᱪᱷᱟ᱾
ᱦᱮᱸ ᱵᱟᱦᱟ ᱦᱚᱸ ᱢᱟᱜ ᱢᱚᱬᱮ ᱦᱚᱸ ᱮᱱᱮ ᱮᱸ ᱱᱚᱜᱼᱚᱭ ᱡᱮᱢᱚᱱ ᱱᱤᱭᱟᱹ ᱥᱮᱨᱢᱟ ᱞᱮ ᱮᱱᱮᱡ ᱮᱫᱟ ᱵᱟᱦᱟ᱾ ᱦᱟᱡᱩᱜ ᱠᱟᱱ ᱥᱮᱨᱢᱟ ᱢᱟᱱᱮ ᱢᱟᱜ ᱢᱚᱬᱮ, ᱛᱟᱨᱯᱚᱨᱮ ᱵᱟᱦᱟ ᱢᱟᱱᱮ ᱵᱚᱪᱷᱚᱨ ᱜᱮ ᱚᱱᱠᱟ ᱞᱮ ᱮ ᱮᱱᱮᱡ ᱤᱫᱤᱭᱟᱜᱼᱟ᱾
ᱢᱟᱱᱮᱢ ᱢᱟᱱᱮ ᱱᱤᱭᱟᱹ ᱥᱮᱨᱢᱟ ᱢᱟᱜ ᱢᱚᱬᱮ ᱦᱩᱭᱮᱱ ᱠᱷᱟᱱ ᱮᱸ ᱯᱚᱨᱮᱨ ᱥᱮᱨᱢᱟ ᱫᱚ ᱱᱟᱦᱟᱜ ᱵᱟᱦᱟᱜᱟᱜ ᱠᱟᱱᱟ ᱯᱮ᱾ ᱥᱮᱪᱮᱫ ᱚᱱᱠᱟ
ᱮᱸ ᱢᱟᱱᱮ ᱱᱤᱭᱟᱹ ᱥᱮᱨᱢᱟ ᱡᱮᱢᱚᱱ ᱢᱟᱜ ᱢᱚᱬᱮ ᱱᱤᱭᱟᱹ ᱥᱮᱨᱢᱟ ᱯᱩᱭᱞᱩ ᱨᱮᱫᱚ ᱱᱟᱜ ᱵᱟᱦᱟ ᱦᱩᱭᱩᱜᱼᱟ ᱟᱞᱮ ᱥᱮᱱ ᱫᱚ, ᱵᱟᱦᱟ ᱵᱚᱸᱜᱟᱭᱟᱞᱮ ᱤᱱᱟᱹ ᱯᱚᱨᱮ ᱫᱚ ᱱᱟᱜ ᱢᱟᱜ ᱢᱚᱬᱮ ᱞᱮ ᱵᱚᱸᱜᱟᱭᱟ ᱱᱤᱭᱟᱹ ᱥᱮᱨᱢᱟ ᱨᱮᱜᱮ ᱵᱟᱦᱟ ᱫᱚ ᱦᱩᱭᱩᱜ ᱠᱟᱱᱟ ᱯᱷᱟᱹᱜᱩᱱ ᱵᱚᱸᱜᱟ ᱮᱸᱻ ᱢᱟᱜ ᱯᱷᱟᱜᱩᱱ ᱢᱟᱱᱮ ᱵᱟᱦᱟ ᱡᱮᱫᱤᱱ ᱡᱚ ᱵᱟᱦᱟ ᱵᱟᱦᱟᱜᱼᱟ᱾
ᱦᱚᱭ
ᱯᱩᱨᱟᱹᱴᱤ ᱩᱱ ᱡᱚᱠᱷᱚᱱ ᱞᱮ ᱵᱟᱦᱟᱭᱮᱱᱟ, ᱟᱨ ᱟᱞᱮ ᱥᱮᱱ ᱫᱚ ᱢᱟᱜ ᱢᱚᱬᱮ ᱫᱚ ᱦᱩᱭᱩᱜᱼᱟ ᱦᱳᱲᱩ ᱠᱚ ᱤᱨ ᱨᱟᱠᱟᱵ ᱠᱟᱛᱮᱜ ᱡᱮᱢᱚᱱ ᱮᱻ
ᱡᱷᱮᱸᱴ ᱵᱚᱸᱜᱟ, ᱵᱟᱹᱭᱥᱟᱹᱠᱷ ᱡᱷᱮᱸᱴ ᱥᱮᱫ᱾
ᱦᱮᱸ ᱚᱱᱠᱟ ᱞᱮ ᱢᱟᱜ ᱢᱚᱬᱮᱜᱼᱟ᱾
ᱟᱪᱪᱷᱟ ᱟᱪᱪᱷᱟ, ᱟᱨ ᱚᱱᱟ ᱢᱟᱜᱽ ᱥᱤᱢ ᱠᱚ ᱫᱚ ᱢᱟᱜᱽ ᱵᱚᱸᱜᱟ ᱠᱚ ᱫᱚ?
ᱮᱸ ᱢᱟᱜᱽ ᱵᱚᱸᱜᱟ ᱫᱚ ᱟᱨ ᱢᱟᱜᱽ ᱵᱟᱥᱤᱢ ᱫᱚ ᱦᱟᱸᱜ ᱞᱮ ᱡᱚᱢ ᱠᱚᱣᱟᱻ ᱤᱭᱟᱹ ᱡᱚ ᱢᱟᱱᱮ ᱚᱱᱟ ᱥᱤᱛᱩᱝ ᱫᱤᱱ ᱜᱮ ᱢᱟᱜᱽ ᱥᱤᱢ ᱦᱚᱞᱮ ᱡᱚᱢ ᱠᱚ ᱜᱮᱭᱟ᱾
ᱢᱟᱜᱽ ᱵᱚᱸᱜᱟ ᱨᱮᱜᱮ, ᱢᱟᱜᱽ
ᱦᱮᱸ, ᱦᱮᱸ ᱢᱟᱜᱽ ᱪᱟᱸᱫᱳ ᱨᱮᱜᱮ ᱢᱟᱜᱽ ᱥᱤᱢ ᱫᱚᱞᱮ ᱡᱚᱢ ᱠᱚᱣᱟ, ᱟᱨ ᱟᱹᱥᱟᱹᱲᱤᱭᱟᱹ ᱛᱚ ᱱᱚᱜᱼᱚᱭ ᱡᱚᱢ ᱠᱮᱫ ᱠᱚᱣᱟᱞᱮ, ᱥᱟᱹᱲᱤᱭᱟᱹ ᱵᱚᱸᱜᱟ ᱠᱚᱫᱚ ᱦᱩᱭᱮᱱ ᱛᱟᱞᱮᱭᱟ᱾
ᱚᱱᱟ ᱠᱚᱦᱚᱸ ᱱᱟᱯᱟᱭ ᱡᱤᱱᱤᱥ ᱜᱮ, ᱟᱪᱪᱷᱟ, ᱢᱟᱱᱮ ᱟᱹᱵᱤᱱᱟᱜ ᱢᱟᱱᱮ ᱚᱱᱟ ᱯᱟᱦᱴᱟ ᱫᱚ ᱱᱟᱦᱟᱜ ᱢᱤᱫ ᱥᱮᱨᱢᱟ ᱨᱮᱜᱮ, ᱵᱟᱦᱟ ᱟᱨ ᱢᱟᱜᱽ ᱢᱚᱬᱮ ᱫᱚ ᱱᱟᱦᱟᱜ ᱵᱟᱨᱭᱟ ᱦᱩᱭᱩᱜ ᱠᱟᱱ ᱜᱮᱭᱟ᱾
ᱦᱮᱸ ᱦᱮᱸ ᱮᱠᱫᱚᱢ᱾
ᱱᱟᱯᱟᱭ ᱡᱤᱱᱤᱥ ᱠᱟᱱᱟ ᱚᱱᱟ ᱫᱚ ᱱᱟᱦᱟᱜ ᱟᱞᱮ ᱱᱚᱣᱟ ᱠᱚᱫᱚ ᱦᱟᱸᱜ ᱵᱟᱹᱧ ᱟᱸᱡᱚᱢ ᱵᱟᱲᱟᱣ ᱠᱟᱫᱟ ᱟᱸᱡᱚᱢ ᱠᱮᱫᱟᱞᱤᱧ ᱱᱟᱸᱜ ᱛᱚ,
ᱟᱪᱪᱷᱟ
ᱵᱩᱡᱷᱟᱹᱣ ᱠᱮᱫᱟᱞᱤᱧ, ᱦᱮᱸ ᱟᱞᱮ ᱱᱚᱣᱟ ᱯᱟᱦᱴᱟ ᱫᱚ ᱱᱟᱜ ᱢᱟᱜᱽ ᱢᱟᱜᱽ, ᱢᱟᱜᱽ ᱫᱚ ᱦᱟᱸᱜ ᱢᱟᱜᱽ ᱪᱟᱸᱫᱳ ᱨᱮᱜᱮ ᱦᱩᱭᱩᱜ ᱠᱟᱱ ᱜᱮᱭᱟ ᱵᱟᱦ ᱵᱟᱦᱟ ᱟᱨ ᱡᱟᱦᱟᱸᱴᱟᱜ ᱢᱟᱜᱽ ᱢᱚᱲᱮ, ᱵᱟᱦᱟ ᱟᱨ ᱡᱟᱦᱟᱸᱴᱟᱜ ᱢᱟᱜᱽ ᱢᱚᱲᱮ ᱚᱱᱟ ᱫᱚ ᱚᱱᱟ ᱟᱸᱡᱚᱢ ᱵᱟᱲᱟ ᱠᱟᱜ ᱠᱚᱣᱟᱞᱤᱧ, ᱵᱟᱦᱟ ᱟᱨ ᱢᱟᱜᱽ ᱢᱚᱲᱮ ᱫᱚ ᱱᱟᱦᱟᱜ ᱢᱤᱫ ᱜᱮᱭᱟ ᱛᱚ,
ᱦᱮᱸ ᱦᱮᱸ ᱮᱠᱫᱚᱢ᱾
ᱵᱚᱸᱜᱟ ᱵᱩᱨᱩᱜ ᱥᱮ ᱠᱟᱹᱢᱤ ᱦᱚᱨᱟ ᱠᱚᱢᱟ ᱢᱤᱫ ᱜᱮᱭᱟ, ᱢᱮᱱᱠᱷᱟᱱ ᱢᱟᱜᱽ ᱢᱚᱲᱮ ᱫᱚ ᱱᱟᱜ ᱢᱟᱲᱟᱝ ᱫᱟᱲᱮ ᱠᱚᱛᱮ ᱠᱚ ᱵᱚᱸᱜᱟᱭᱮᱫ ᱠᱚᱣᱟ, ᱟᱨ ᱵᱟᱦᱟ ᱥᱚᱢᱚᱭ ᱫᱚ ᱱᱟᱜ ᱦᱩᱰᱤᱧ ᱫᱟᱲᱮ ᱠᱚᱛᱮ, ᱛᱚᱠᱷᱚᱱ ᱦᱚᱸ ᱵᱚᱸᱜᱟᱭᱮᱫ ᱠᱚᱣᱟ᱾
ᱦᱮᱸ ᱦᱮᱸ᱾
ᱟᱨ ᱚᱱᱠᱟ ᱞᱮᱠᱟ ᱜᱮᱫᱚ ᱱᱟᱜ ᱥᱮᱨᱢᱟ ᱨᱮ ᱡᱟᱦᱟᱸ ᱞᱮᱠᱟ ᱵᱟᱦᱟ ᱟᱨ ᱢᱟᱜᱽ ᱢᱚᱬᱮ ᱢᱮ ᱥᱮᱨᱢᱟ ᱱᱚᱣᱟ ᱯᱟᱦᱴᱟ ᱠᱚᱫᱚ ᱟᱸᱡᱚᱢ ᱵᱟᱲᱟ ᱠᱟᱹᱫᱤᱧ ᱥᱮ, ᱧᱮᱞ ᱵᱟᱲᱟ ᱠᱟᱫᱤᱧ ᱟᱞᱮ ᱱᱚᱣᱟ ᱯᱟᱦᱴᱟ ᱵᱚᱞᱚ ᱥᱮ ᱥᱩᱨ ᱥᱩᱯᱩᱨ ᱟᱛᱩ ᱠᱚ ᱠᱚᱨᱮ ᱦᱚᱸ ᱧᱮᱞ ᱵᱟᱲᱟ ᱠᱟᱫᱟᱞᱤᱧ, ᱵᱟᱦᱟ ᱟᱨ ᱢᱟᱜᱽ ᱢᱚᱬᱮ ᱫᱚ ᱱᱟᱜ ᱡᱮᱠᱳᱱᱳ ᱢᱤᱫᱴᱟᱝ ᱜᱮ ᱦᱳᱭᱳᱜ ᱜᱮᱭᱟ ᱱᱟᱦᱟᱜ᱾
ᱟᱪᱪᱷᱟ ᱟᱪᱪᱷᱟ, ᱟᱪᱪᱷᱟ᱾
ᱡᱟᱦᱟᱱᱟᱜ ᱜᱮ ᱢᱤᱫᱴᱟᱝ ᱟᱨ ᱚᱱᱟ ᱡᱟᱦᱟᱸ ᱠᱟᱛᱷᱟ ᱞᱟᱹᱭ ᱠᱮᱫᱟ ᱢᱟᱜ ᱢᱚᱬᱮ ᱥᱮ ᱵᱟᱦᱟ ᱯᱨᱚᱛᱤᱠ ᱛᱚ ᱱᱤᱭᱟᱹ ᱯᱨᱚᱛᱛᱮᱠ ᱵᱚᱪᱷᱚᱨ ᱜᱮ ᱵᱟᱦᱟ ᱟᱨ ᱢᱟᱜᱽ ᱢᱚᱬᱮ ᱟᱨ ᱠᱤᱪᱷᱩ ᱴᱚᱴᱷᱟ ᱨᱮᱫᱚ ᱱᱟᱦᱟᱜ ᱯᱮ ᱥᱮᱨᱢᱟ, ᱥᱮ ᱢᱚᱬᱮ ᱥᱮᱨᱢᱟ ᱚᱱᱛᱚᱨ ᱜᱮᱠᱚ ᱠᱚᱨᱟᱣ ᱜᱮᱭᱟ ᱱᱟᱦᱟᱜ᱾ ᱦᱮᱸ ᱚᱱᱟ ᱦᱚᱸ ᱠᱟᱛᱷᱟ ᱠᱟᱱ ᱜᱮᱭᱟ ᱱᱟᱦᱟᱜ, ᱮᱠᱪᱩᱞᱤ ᱚᱱᱟ ᱠᱚᱫᱚ ᱱᱟᱦᱟᱜ ᱮᱸ ᱚᱱᱟ ᱚᱱᱟ ᱤᱫᱤ ᱠᱟᱛᱮᱜ ᱟᱵᱤᱱᱟᱜ ᱪᱮᱫ ᱞᱮᱠᱟ ᱪᱮᱫ ᱪᱮᱫ ᱠᱷᱟᱹᱛᱤᱨ ᱚᱱ ᱠᱟ ᱦᱩᱭᱩᱜ ᱜᱮᱭᱟ ᱟᱵᱤᱱᱟᱜ ᱡᱟᱦᱟᱸ ᱡᱩᱫᱤ ᱵᱤᱱ ᱞᱟᱹᱭ ᱫᱟᱲᱮᱭᱟᱜ ᱠᱷᱟᱱ, ᱪᱮᱫ ᱠᱷᱟᱹᱛᱤᱨ ᱛᱮ ᱚᱱᱠᱟ ᱦᱩᱭᱩᱜ ᱠᱟᱱᱟ?
ᱦᱮᱸᱻ ᱟᱹᱞᱤᱧ ᱫᱚ ᱩᱱᱟᱹᱜ ᱫᱚ ᱦᱟᱸᱜ ᱞᱤᱧ ᱞᱟᱹᱭ ᱫᱟᱲᱮᱭᱟᱜ ᱪᱚ ᱵᱟᱝ ᱪᱚ ᱢᱟᱱᱮ ᱱᱤᱡᱮ ᱴᱩᱠᱩ ᱞᱤᱧ ᱵᱟᱰᱟᱭᱟ ᱡᱮ ᱟᱸ ᱯᱟᱹᱦᱤᱞ ᱦᱚᱲ ᱠᱚ ᱪᱮᱛᱟ ᱚᱱᱠᱟ ᱢᱚᱬᱮ ᱥᱮᱨᱢᱟ ᱚᱱᱛᱚᱨ ᱫᱚ ᱚᱱᱠᱟ ᱠᱚ ᱞᱟᱹᱭᱟ ᱡᱮ ᱚᱱᱠᱟ ᱠᱚ ᱵᱚᱸᱜᱟ ᱵᱩᱨᱩ ᱟᱹᱜᱩ ᱞᱮᱫᱟ ᱟᱨ ᱡᱟᱹᱱᱤᱡ ᱚᱱᱠᱟ ᱱᱤᱭᱚᱢ ᱦᱚᱸ ᱢᱮᱱᱟᱜ ᱟᱠᱟᱫᱟ ᱟᱨ ᱵᱟᱝᱠᱷᱟᱱ ᱫᱚ ᱯᱩᱭᱥᱟᱹ ᱠᱟᱹᱣᱰᱤ ᱠᱚ ᱡᱟᱹᱱᱤᱡ ᱮᱸ ᱚᱵᱷᱟᱵᱽ ᱠᱟ ᱛᱚ ᱚᱱᱠᱟ ᱵᱚᱪᱷᱚᱨ ᱵᱚᱪᱷᱚᱨ ᱵᱟᱝ ᱠᱚ ᱠᱚᱨᱟᱣ ᱫᱟᱲᱮᱭᱟᱜ ᱛᱟᱭᱟ, ᱚᱱᱠᱟᱹᱧ ᱵᱟᱰᱟᱭᱟ ᱡᱟᱹᱱᱤᱡ ᱠᱷᱟᱱ᱾
ᱟᱨ ᱦᱮᱸ ᱠᱟᱛᱷᱟ ᱫᱚ ᱱᱟᱦᱟᱸᱜ ᱚᱱᱟᱜᱮ ᱥᱟᱹᱨᱤ ᱜᱟᱱ ᱠᱟᱛᱷᱟ ᱚᱱᱟ ᱦᱚᱸ ᱟᱹᱞᱤᱧ ᱦᱚᱸᱞᱤᱧ ᱢᱚᱱᱮᱭᱮᱫ ᱛᱟᱦᱮᱸᱫ᱾ ᱟᱫᱚ ᱱᱤᱭᱚᱢ ᱠᱚᱢᱟ ᱢᱮᱱᱟᱜ ᱟᱠᱟᱫ ᱜᱮᱭᱟ ᱚᱱᱟ ᱢᱟ ᱦᱮᱸ ᱜᱮ, ᱟᱫᱚ ᱚᱱᱟ ᱪᱷᱟᱲᱟ ᱠᱟ ᱛᱮ ᱦᱚᱸ ᱡᱩᱫᱤ ᱡᱚᱛᱚ ᱢᱤᱫ ᱠᱟᱛᱮ ᱧᱮᱞ ᱜᱟᱱᱚᱜ ᱠᱷᱟᱱ ᱟᱫᱚ ᱟ ᱚᱱᱟ ᱢᱟᱛᱚ ᱡᱚᱠᱷᱚᱱ ᱵᱟᱦᱟ ᱦᱩᱭᱩᱜ ᱠᱷᱟᱱ ᱡᱟᱭᱦᱳᱠ ᱚᱞᱯᱚ ᱢᱤᱫᱴᱟᱝ ᱮᱸ ᱥᱟᱢᱟᱱᱱᱚ ᱢᱤᱫᱴᱟᱝ ᱠᱟᱹᱣᱰᱤ ᱠᱚᱛᱮ ᱫᱚ ᱱᱟᱜ ᱦᱩᱭᱩᱜ ᱠᱟᱱ ᱜᱮᱭᱟ ᱢᱮᱱᱠᱷᱟᱱ ᱢᱟᱜ ᱢᱚᱬᱮ ᱥᱚᱢᱚᱭ ᱫᱚ ᱱᱟᱜ ᱥᱟᱢᱟᱱᱱᱚ ᱠᱟᱹᱣᱰᱤ ᱫᱚ ᱱᱟᱦᱟᱜ ᱵᱟᱝᱟ ᱠᱟᱹᱴᱤᱡ ᱠᱟᱹᱣᱰᱤ ᱥᱚᱝᱠᱷᱟ ᱫᱚ ᱠᱟᱹᱴᱤᱡ ᱡᱟᱹᱥᱛᱤ ᱧᱚᱜ ᱜᱮ ᱞᱟᱜᱟᱣ ᱟᱠᱟᱱ ᱜᱮᱭᱟ, ᱠᱷᱚᱨᱪᱟ ᱯᱟᱛᱤ ᱠᱚᱦᱚᱸ ᱢᱮᱱᱟᱜ ᱟᱠᱟᱫᱟ᱾ ᱟᱫᱚ ᱯᱨᱚᱛᱛᱮᱠᱴᱤ ᱟᱛᱳ ᱨᱮᱫᱚ ᱱᱟᱦᱟᱜ ᱚᱱᱟ ᱠᱷᱚᱨᱪᱟ ᱵᱚᱦᱚᱱ ᱨᱮᱭᱟᱜ ᱥᱟᱢᱚᱨᱛᱷᱚ ᱫᱚ ᱱᱟᱜ ᱵᱟᱝ ᱛᱟᱦᱮᱱ ᱠᱟᱱ ᱛᱟᱠᱚ ᱜᱮᱭᱟ ᱱᱟᱦᱟᱜ ᱥᱮ ᱵᱟᱝ ᱵᱟᱝ ᱦᱩᱭ ᱦᱚᱫᱚᱜ ᱜᱮᱭᱟ, ᱚᱱᱟ ᱠᱷᱟᱹᱛᱤᱨ ᱛᱮᱫᱚ ᱱᱟᱦᱟᱜ ᱚᱱᱟ ᱫᱚᱠᱚ ᱛᱟᱸᱜᱤ ᱫᱟᱨᱟᱢ ᱜᱮᱭᱟ ᱟ ᱚᱱᱟ ᱠᱷᱟᱹᱛᱤᱨ ᱫᱚ ᱯᱮ ᱥᱮᱨᱢᱟ ᱢᱚᱬᱮ ᱥᱮᱨᱢᱟ ᱚᱱᱛᱚᱨ ᱠᱚ ᱠᱚᱨᱟᱣ ᱜᱮᱭᱟ ᱚᱱᱟ ᱫᱚ ᱟ ᱯᱟᱨᱥᱳᱱᱟᱞᱤ ᱟᱹᱞᱤᱧ ᱡᱟᱦᱟᱸ ᱞᱮᱠᱟ ᱠᱤᱱ ᱢᱚᱱᱮᱭᱮᱫᱟ ᱚᱱᱟ ᱠᱷᱟᱹᱛᱤᱨ ᱛᱮ ᱡᱟᱹᱱᱤᱡ ᱚᱱᱟ ᱫᱚ ᱚᱱᱠᱟ ᱦᱩᱭᱩᱜ ᱠᱟᱱ ᱜᱮᱭᱟ ᱱᱟᱜ᱾
ᱮᱸ ᱟᱞᱤᱧ ᱦᱚᱸ ᱚᱱᱠᱟ ᱜᱮᱞᱤᱧ ᱢᱚᱱᱮᱭᱮᱫᱟ ᱵᱟ ᱮᱸ ᱵᱟᱠᱷᱟᱱ ᱛᱚ ᱵᱚᱪᱷᱚᱨ ᱵᱚᱪᱷᱚᱨ ᱡᱩᱫᱤ ᱠᱚᱨᱟᱣ ᱦᱩᱭᱩᱜᱼᱟ ᱛᱟᱦᱚᱞᱮ ᱚᱱᱟ ᱨᱮᱱᱟᱜ ᱥᱟᱯᱟᱵ ᱠᱚ ᱛᱚ ᱠᱤᱨᱤᱧ ᱦᱩᱭᱩᱜᱼᱟ ᱱᱟᱣᱟ ᱱᱟᱣᱟᱱᱟᱜ ᱜᱮᱛᱚ ᱡᱚᱛᱚ ᱜᱮ ᱞᱟᱜᱟᱜᱼᱟ ᱛᱟᱦᱚᱱᱮ ᱩᱱᱟᱹᱜ ᱯᱚᱭᱥᱟ ᱥᱮ ᱠᱟᱹᱣᱰᱤ ᱠᱚ ᱚᱵᱷᱟᱵᱽ ᱢᱟ ᱟᱨ ᱩᱱᱟᱹᱜ ᱵᱟᱝ ᱧᱟᱢ ᱞᱮᱱᱠᱷᱟᱱ ᱛᱟᱭᱱᱚᱢ ᱵᱚᱪᱷᱚᱨ ᱵᱚᱪᱷᱚᱨ ᱠᱚᱨᱟᱣ ᱫᱚ ᱥᱚᱢᱵᱷᱚᱵ ᱵᱟᱝ ᱦᱩᱭᱩᱜ ᱜᱮᱭᱟ᱾
ᱦᱳᱭ᱾
ᱟᱫᱚ ᱟᱞᱮ ᱥᱮᱱ ᱫᱚ ᱱᱟᱦᱟᱸᱜ ᱱᱚᱝᱠᱟ ᱟᱯᱮ ᱥᱮᱱ ᱫᱚ ᱪᱮᱫᱠᱟ ᱦᱟᱸᱜ ᱵᱟᱹᱧ ᱵᱟᱲᱟᱭᱟ ᱛᱟᱦᱮᱱᱟ ᱟᱞᱮ ᱫᱚ ᱡᱟᱦᱟᱸᱭ ᱱᱟᱭᱠᱮ ᱡᱟᱦᱟᱸᱭ ᱡᱟᱦᱮᱨ ᱨᱮ ᱵᱚᱸᱜᱟᱭᱟᱭ ᱩᱱᱤᱜᱮ ᱢᱟᱨᱟᱝ ᱦᱚᱲ ᱛᱟᱦᱚᱱᱮ ᱩᱱᱤ ᱫᱚ ᱟᱞᱮ ᱥᱮᱱ ᱫᱚ ᱩᱱᱤ ᱵᱟᱠᱷᱨᱟ ᱡᱟᱭᱜᱟ ᱫᱚ ᱯᱷᱤᱨᱤ ᱞᱮ ᱮᱢᱟ ᱠᱟᱫᱟ ᱡᱮ ᱟᱹᱛᱩ ᱦᱚᱲᱛᱮ ᱩᱱᱤ ᱵᱟᱠᱷᱨᱟ ᱚᱱᱠᱟ ᱢᱤᱫ ᱵᱤᱜᱷᱟᱹ ᱞᱮᱠᱟ ᱡᱟᱭᱜᱟ ᱞᱮ ᱮᱢ ᱠᱟᱫᱟ ᱡᱮ ᱩᱱᱤ ᱚᱱᱟ ᱪᱟᱥ ᱠᱟᱛᱮ ᱮᱸ ᱚᱱᱟ ᱨᱮᱱᱟᱜ ᱟᱠᱷᱨᱤᱧ ᱠᱟᱛᱮᱜ ᱚᱱᱟ ᱵᱚᱸᱜᱟ ᱵᱩᱨᱩᱭᱟᱭ ᱵᱚᱪᱷᱚᱨ ᱵᱚᱪᱷᱚᱨ ᱚᱱᱠᱟ ᱟᱞᱮᱭᱟᱜ ᱟᱛᱩ ᱨᱮᱫᱚ ᱢᱮᱱᱟᱜ ᱟᱠᱟᱫᱟ᱾
ᱟᱫᱚ ᱩᱱᱤ ᱡᱷᱚᱛᱚ ᱥᱟᱯᱟᱵᱟ ᱩᱱᱤᱜᱮ ᱠᱤᱨᱤᱧᱟᱭ?
ᱦᱮᱸ ᱠᱤᱪᱷᱩ ᱡᱟᱦᱟᱸ ᱥᱟᱯᱟᱵ ᱞᱟᱜᱟᱜᱼᱟ ᱡᱮᱢᱚᱱ ᱴᱩᱢᱟᱹᱝ ᱠᱷᱚᱜ ᱡᱚᱱᱚᱜ ᱠᱚ ᱱᱟᱣᱟᱱᱟᱜ ᱡᱟᱦᱟᱸ ᱡᱤᱱᱤᱥ ᱞᱟᱜᱟᱜᱼᱟ ᱚᱱᱟ ᱠᱚᱫᱚ ᱟᱡ ᱮ ᱤᱭᱟᱹᱭᱟ, ᱟᱨ ᱡᱟᱦᱟᱸ ᱡᱮᱢᱚᱱ ᱢᱟᱲᱟᱝ ᱢᱟᱨᱟᱝ ᱠᱚᱡ ᱫᱟᱲᱮ ᱠᱚᱵᱚ ᱮᱢ ᱠᱚᱣᱟ ᱦᱮᱸ ᱢᱮᱨᱚᱢ ᱠᱚ ᱩᱱᱠᱩ ᱠᱚᱫᱚ ᱠᱤᱪᱷᱩ ᱯᱚᱭᱥᱟ ᱞᱮ ᱩᱴᱷᱟᱹᱣᱟ ᱟᱹᱛᱩ ᱦᱚᱲᱛᱮ ᱵᱷᱮᱫᱟ ᱪᱟᱸᱫᱟ ᱦᱩᱭᱩᱜᱼᱟ, ᱛᱟᱦᱚᱞᱮ ᱚᱱᱟᱛᱮ ᱞᱮ ᱤᱭᱟᱹᱭᱟ ᱟᱨ ᱢᱤᱫᱴᱮᱱ ᱡᱟᱦᱟᱸᱭ ᱢᱤᱫᱴᱟᱝ ᱮᱸ ᱫᱷᱟᱹᱨᱛᱤ ᱟᱭᱳ ᱞᱟᱹᱜᱤᱫ ᱡᱟᱦᱟᱸᱭ ᱵᱟᱝ ᱞᱟᱹᱠᱛᱤᱜ ᱫᱚ ᱵᱟᱝ ᱡᱟᱦᱮᱨ, ᱦᱮᱸ ᱩᱱᱤ ᱫᱚ ᱟᱡ ᱮ ᱠᱤᱨᱤᱧᱮᱭᱟ, ᱡᱟᱦᱟᱸᱭ ᱱᱟᱭᱠᱮ ᱩᱱᱤ ᱮᱠᱞᱟ ᱛᱮ ᱟᱡ ᱮ ᱠᱤᱨᱤᱧᱟ ᱚᱱᱟ ᱠᱚᱫᱚ, ᱟᱨ ᱟᱞᱮᱚ ᱡᱟᱦᱟᱸ ᱪᱟᱸᱫᱟᱭᱟᱞᱮ ᱚᱱᱟ ᱠᱚᱫᱚ ᱵᱟᱹᱠᱤ ᱟᱨᱦᱚᱸ ᱢᱮᱱᱟᱜ ᱠᱚᱣᱟᱛᱚ ᱩᱱᱠᱩ ᱵᱟᱠᱷᱨᱟ᱾
ᱟᱪᱪᱷᱟ ᱟᱪᱪᱷᱟ᱾
ᱦᱮᱸ ᱦᱮᱸ᱾
ᱦᱮᱸ ᱚᱱᱟ ᱦᱚᱸ ᱱᱟᱯᱟᱭ ᱠᱟᱱ ᱜᱮᱭᱟᱜ, ᱦᱮᱸᱟᱵᱤᱱ ᱡᱟᱦᱟᱸ ᱠᱟᱛᱷᱟ ᱵᱤᱱ ᱞᱟᱹᱭ ᱠᱮᱫᱟ ᱚᱱᱟ ᱦᱚᱸ ᱴᱷᱤᱠ ᱜᱤᱭᱟ᱾ ᱟᱨ ᱴᱷᱤᱠ ᱠᱟᱛᱷᱟ ᱜᱮᱵᱤᱱ ᱞᱟᱹᱭ ᱠᱮᱫᱮ ᱱᱟᱹᱜ ᱟᱞᱮ ᱱᱚᱣᱟ ᱯᱟᱦᱴᱟ ᱦᱚᱸ‌ ᱟᱞᱮ ᱱᱚᱣᱟ ᱯᱟᱦᱴᱟ ᱦᱚᱸᱫᱚ ᱵᱟᱝᱟ ᱱᱟᱜ, ᱟᱹᱞᱤᱧ ᱟᱹᱞᱤᱧᱟᱜ ᱟᱹᱛᱩ ᱨᱮᱭᱟᱜ ᱠᱟᱛᱷᱟ ᱜᱮᱞᱤᱧ ᱞᱟᱹᱭᱮᱫᱟ ᱱᱟᱦᱟᱜ᱾
ᱦᱮᱸ᱾
ᱟᱫᱚ ᱚᱱᱮ ᱡᱟᱦᱟᱸ ᱵᱤᱱ ᱞᱟᱹᱭ ᱠᱮᱫᱟ ᱡᱟᱦᱟᱸᱭ ᱱᱟᱭᱠᱮ ᱵᱟᱵᱟ ᱛᱟᱦᱮᱱ ᱠᱟᱱᱟᱭ ᱱᱟᱜ, ᱩᱱᱤ ᱫᱚ ᱦᱟᱜ ᱟᱹᱛᱩ ᱨᱮᱭᱟᱜ ᱚᱱᱟ ᱡᱟᱦᱟᱸ ᱯᱩᱡᱳᱹ ᱮᱛᱚᱦᱚᱵ ᱢᱟᱲᱟᱝ ᱨᱮᱭᱟᱜ ᱡᱟᱦᱟᱸ ᱴᱩᱢᱳᱹᱝ ᱠᱚ ᱫᱷᱩᱯ ᱠᱚ ᱥᱤᱸᱫᱩᱨ ᱠᱚ ᱢᱟᱱᱮ ᱡᱟᱦᱟᱸ ᱠᱚ ᱥᱟᱯᱟᱵ ᱟᱡᱟᱜ ᱡᱟᱦᱟᱸ ᱠᱚ ᱥᱟᱯᱟᱵ᱾
ᱦᱮᱸ ᱦᱮᱸ᱾
ᱚᱱᱟ ᱠᱚᱫᱚ ᱱᱟᱦᱟᱜ ᱟᱡᱜᱮ ᱵᱚᱦᱚᱱ ᱦᱩᱭᱩᱜ ᱛᱟᱭ ᱜᱮᱭᱟ, ᱟᱡᱜᱮ ᱠᱤᱨᱤᱧ ᱜᱮᱭᱟᱭ᱾ ᱟᱨ ᱚᱱᱟ ᱥᱟᱶᱛᱮ ᱦᱚᱸ ᱚᱱᱟ ᱡᱟᱦᱟᱸ ᱡᱟᱦᱮᱨ, ᱡᱟᱦᱮᱨ ᱟᱭᱳ ᱞᱟᱹᱜᱤᱫ ᱡᱟᱦᱟᱸ ᱴᱟᱜ ᱚᱱᱟ ᱡᱟᱦᱟᱸ ᱵᱩᱞᱤ ᱯᱟᱹᱞᱺᱴᱷᱤ ᱞᱟᱜᱟᱭ ᱜᱮᱭᱟᱭ,
ᱦᱮᱸ ᱦᱮᱸ ᱦᱮᱸ᱾
ᱩᱱᱤ ᱦᱚᱸ ᱟᱡᱜᱮ ᱵᱚᱦᱚᱱ ᱜᱤᱭᱟᱭ, ᱟᱨ ᱡᱟᱦᱟᱸ ᱩᱱᱤ ᱡᱟᱦᱟᱸ ᱢᱟᱨᱟᱝ ᱵᱩᱨᱩ ᱞᱟᱹᱜᱤᱫ ᱡᱟᱦᱟᱸ ᱫᱟᱬᱮ ᱚᱱᱟ ᱫᱚ ᱱᱟᱦᱟᱜ ᱟᱛᱩ ᱢᱚᱬᱮ ᱦᱚᱲ ᱡᱷᱚᱛᱚ ᱦᱚᱲ ᱪᱟᱸᱫᱟ ᱠᱟ ᱛᱮ ᱠᱚ ᱩᱱᱤ ᱫᱚᱠᱚ ᱠᱤᱨᱤᱧᱮᱭᱟ᱾ ᱟᱫᱚ ᱱᱟᱦᱟᱜ ᱟᱸᱻᱢ ᱛᱚᱯᱷᱟᱛ ᱫᱚ ᱱᱟᱦᱟᱜ ᱱᱚᱣᱟ ᱦᱩᱭᱩᱜ ᱠᱟᱱᱟ, ᱮᱸ ᱟᱯᱮ ᱟᱯ ᱟᱯᱮ ᱚᱱᱟ ᱯᱟᱦᱟᱴᱟ ᱫᱚᱱ ᱱᱟᱦᱟᱜ ᱚᱱᱟ ᱡᱟᱦᱟᱸ ᱢᱤᱫᱴᱟᱝ ᱵᱟᱹᱛ ᱯᱮ ᱮᱢ ᱠᱟᱣᱫᱮᱭᱟ ᱱᱟᱭᱠᱮ ᱵᱟᱵᱟ ᱡᱟᱦᱟᱸ ᱫᱚ ᱩᱱᱤ ᱪᱟᱥ ᱠᱟᱛᱮᱜ ᱚᱱᱟ ᱠᱷᱚᱱᱟᱜ ᱮ ᱡᱚᱜᱟᱲᱟᱭ, ᱟᱨ ᱩᱱᱤ ᱚᱱᱟ ᱴᱟᱜᱼᱮ ᱠᱚᱨᱟᱣᱟᱭ᱾ ᱢᱮᱱᱠᱷᱟᱱ ᱟᱞᱮ ᱱᱚᱣᱟ ᱯᱟᱦᱟᱴᱟ ᱫᱚ ᱱᱟᱦᱟᱜ ᱚᱱᱟ ᱫᱚ ᱱᱟᱦᱟᱜ ᱵᱟᱹᱱᱩᱜ ᱟᱠᱟᱫᱟ, ᱚᱱᱟ ᱵᱟᱹᱫᱽ ᱯᱷᱟᱹᱛ ᱚᱠᱚᱭ ᱦᱚᱸ ᱵᱟᱝᱠᱚ ᱮᱢ ᱟᱠᱟᱜ ᱠᱚᱣᱟ ᱥᱮ ᱚᱝᱠᱟᱱᱟᱜ ᱡᱟᱭᱜᱟ ᱵᱟᱹᱱᱩᱜ ᱠᱷᱟᱹᱛᱤᱨ ᱥᱮ ᱪᱮᱫ ᱵᱟᱹᱞᱤᱧ ᱵᱟᱲᱟᱭᱟ ᱱᱟᱦᱟᱜ᱾
ᱟᱪᱪᱷᱟ᱾
ᱟᱫᱚ ᱵᱟ ᱵᱟᱝᱠᱚ ᱮᱢ ᱠᱟᱛᱮ ᱨᱮᱦᱚᱸ ᱛᱚᱵᱩ ᱱᱟᱭᱠᱮ ᱵᱟᱵᱟ ᱫᱚ ᱚᱱᱟ ᱫᱟᱭ
ᱯᱟᱞᱚᱱ ᱦᱮᱸ ᱦᱮᱸ᱾ ᱦᱮᱸ ᱦᱮᱸ ᱟᱞᱮ, ᱮᱸ ᱟᱞᱮ ᱟᱹᱛᱩ ᱫᱚ ᱚᱝᱠᱟ ᱡᱮ ᱡᱚᱛᱚ ᱦᱚᱲ ᱛᱮ ᱮᱸ ᱟᱛᱩ ᱨᱮᱱ ᱠᱚᱢ ᱯᱷᱚᱢ ᱡᱟᱭᱜᱟ ᱠᱟᱛᱮ ᱛᱟᱦᱚᱱᱮ ᱩᱱᱤ ᱢᱤᱫ ᱵᱤᱜᱷᱟᱹ ᱞᱮᱠᱟ ᱡᱟᱭᱜᱟ ᱠᱚ ᱮᱢ ᱠᱟᱫᱮᱭᱟ᱾ ᱚᱱᱮ ᱚᱱᱟᱭ ᱪᱟᱥ ᱨᱟᱠᱟᱵ ᱛᱮ ᱚᱱᱟ ᱠᱚ ᱵᱟᱠᱷᱨᱟ ᱥᱟᱯᱟᱵ ᱠᱚᱭ ᱠᱤᱨᱤᱧᱟ᱾ ᱟᱨ ᱟᱞᱮ ᱱᱚᱰᱮ ᱫᱚ ᱱᱟᱭ ᱠᱟᱨᱮᱱ ᱡᱟᱹᱱᱤᱡ ᱠᱷᱟᱱ ᱠᱚ ᱮᱢ ᱠᱟᱫᱮᱭᱟ ᱡᱮ ᱵᱚᱪᱷᱚᱨ ᱵᱚᱪᱷᱚᱨ ᱵᱚᱸᱜᱟ ᱫᱚ ᱵᱟᱱᱟᱨ ᱜᱮ ᱦᱩᱭᱩᱜ ᱜᱮ ᱛᱟᱞᱮ ᱛᱟᱦᱮᱱᱮ ᱮᱠᱞᱟ ᱛᱮᱦᱚᱸ ᱩᱱᱤ ᱫᱚ ᱱᱟᱦᱟᱜ ᱵᱟᱭ ᱫᱟᱲᱮᱭᱟᱜᱼᱟ ᱵᱚᱪᱷᱚᱨ ᱡᱩᱫᱤ ᱮᱸᱻ ᱟᱡ ᱮᱠᱞᱟ ᱛᱮ ᱱᱚᱝᱠᱟ ᱡᱤᱱᱤᱥᱮ ᱠᱤᱨᱤᱧᱟ ᱟᱨ
ᱚᱱᱟ ᱢᱟᱱᱮ ᱡᱤᱱᱤᱥ ᱡᱤᱱᱤᱥᱴᱟᱜ ᱚᱠᱟ ᱞᱮᱠᱟ ᱛᱤᱸᱜᱩᱱᱟ ᱵᱩᱡᱷ ᱫᱟᱵᱤᱱ ᱡᱚᱠᱷᱚᱱ ᱮᱸ, ᱟᱛᱩ ᱢᱚᱬᱮ ᱦᱚᱲ ᱠᱚ ᱵᱚᱸᱜᱟ ᱞᱟᱹᱜᱤᱫ ᱨᱟᱹᱥᱠᱟᱹᱜ ᱟ ᱠᱚ ᱢᱮᱱᱠᱷᱟᱱ ᱱᱟᱭᱠᱮ ᱵᱟᱵᱟ ᱫᱷᱟᱹᱨ ᱜᱮ ᱫᱷᱟᱹᱨ ᱟᱨᱦᱚᱸ ᱵᱚᱸᱜᱟ ᱦᱮᱡ ᱮᱱᱟᱭ ᱤᱧ ᱜᱮ ᱪᱟᱯ ᱜᱤᱧ ᱵᱩᱡᱟ, ᱟᱛᱩ ᱢᱚᱬᱮ ᱫᱚ ᱨᱟᱹᱥᱠᱟᱹ ᱠᱚ ᱵᱩᱡᱷᱟᱹᱭᱟ ᱟᱡ ᱫᱚ ᱮᱠᱞᱟ ᱜᱮ ᱪᱟᱯ ᱜᱮ ᱵᱩᱡᱷᱟᱹᱭᱟ, ᱮᱠᱪᱩᱞᱤ ᱟᱨ ᱵᱚᱸᱜᱟ ᱦᱩᱭ ᱞᱮᱱᱠᱷᱟᱱ ᱠᱚ ᱯᱚᱛᱛᱮᱠᱴᱤ ᱚᱲᱟᱜ ᱨᱮ ᱡᱟᱦᱟᱸ ᱞᱮᱠᱟ ᱠᱷᱚᱨᱪᱟ ᱢᱮᱱᱟᱜ ᱟᱠᱟᱫᱟ ᱱᱟᱭᱠᱮ ᱵᱟᱵᱟ ᱚᱲᱟᱜ ᱨᱮᱦᱚᱸ ᱚᱱᱠᱟ ᱠᱷᱚᱨ ᱪᱮ ᱢᱮᱱᱟᱜ ᱟᱠᱟᱫᱟ ᱢᱮᱱᱠᱷᱟᱱ ᱚᱱᱟ ᱪᱷᱟᱲᱟ ᱠᱟᱛᱮ ᱨᱮᱦᱚᱸ ᱱᱚᱣᱟ ᱫᱚ ᱢᱤᱫᱴᱟᱝ ᱟᱞᱫᱟ ᱢᱤᱫᱴᱟᱝ ᱠᱷᱚᱨᱪᱟ ᱡᱚᱜᱟᱲ ᱦᱩᱭᱩᱜ ᱛᱟᱭᱟ᱾
ᱦᱮᱸ, ᱦᱮᱸ, ᱮᱠᱫᱚᱢ ᱮᱠᱫᱚᱢ ᱟᱫᱚ
ᱠᱟᱹ ᱞᱮᱱᱠᱷᱟᱱ ᱱᱟᱭᱠᱮ ᱵᱟᱵᱟ ᱞᱟᱹᱭ ᱫᱷᱟᱹᱨ ᱤᱧ ᱜᱮ
ᱦᱮᱸ ᱤᱧ-ᱤᱧ ᱦᱮᱸ ᱩᱱᱤ ᱚᱱᱟᱭ ᱪᱤᱱᱛᱟᱹᱭᱟ ᱡᱮ ᱟᱠᱚ ᱛᱚᱱ ᱦᱟᱸᱜ ᱩᱱᱟᱹᱜ ᱵᱟᱝ ᱠᱚ ᱠᱷᱚᱨᱪᱟᱭᱟᱱ ᱦᱟᱸᱜ ᱤᱧᱫᱚ ᱟᱨᱦᱚᱸ ᱟᱞᱟᱫᱟ ᱨᱮ ᱯᱮᱲᱟ ᱯᱟᱹᱲᱦᱟᱹ ᱠᱚ ᱦᱤᱡᱩᱜᱼᱟ ᱚᱱᱟ ᱱᱤᱭᱟᱹ ᱫᱚ ᱡᱚᱛᱚ ᱦᱚᱲᱟᱜ ᱥᱚᱢᱟᱱ ᱠᱷᱚᱨᱚᱪ ᱛᱟᱨᱦᱮ ᱤᱧᱫᱚ ᱟᱨᱦᱚᱸ ᱟᱞᱟᱫᱟ ᱛᱮ ᱠᱷᱚᱨᱪᱟ ᱦᱩᱭᱩᱜ ᱛᱤᱧᱟᱹ ᱦᱟᱸᱜ᱾
ᱦᱮᱸ ᱢᱟᱱᱮ ᱚᱱᱟ ᱴᱟᱜ ᱫᱚ ᱮᱠᱥᱯᱤᱨᱤᱥ ᱢᱟᱱᱮ ᱢᱚᱫᱽᱫᱷᱮ ᱫᱚ ᱱᱟᱭ ᱠᱮ ᱫᱚᱱ ᱦᱟᱸᱜ ᱟᱞᱮ ᱟᱹᱛᱩ ᱨᱮᱫᱚᱱ ᱦᱟᱸᱜ ᱟᱞᱮ ᱚᱲᱟᱜ ᱨᱮᱜᱮ ᱛᱚ ᱟᱫᱚ ᱚᱱᱟᱫᱚ ᱵᱩᱡᱷᱟᱹᱣ ᱫᱟᱲᱮᱭᱟᱜ ᱜᱮᱭᱟᱞᱮ᱾
ᱟᱪᱪᱷᱟ, ᱟᱪᱪᱷᱟ, ᱪᱷᱟ ᱦᱮᱸ, ᱦᱮᱸ, ᱡᱟᱦᱟᱸᱭ ᱚᱱᱠᱟ ᱱᱟᱭᱠᱮ ᱠᱚ ᱛᱟᱦᱮᱸᱱᱟ ᱩᱱᱤ ᱫᱚ ᱵᱩᱡ ᱡᱮ ᱟᱹᱛᱩ ᱦᱚᱲ ᱛᱚᱠᱚ ᱡᱩᱨ ᱟᱠᱚ ᱨᱟᱹᱥᱠᱟᱹ ᱥᱟᱱᱟ ᱠᱚᱣᱟ ᱛᱟᱦᱚᱞᱮ ᱱᱟᱭᱠᱮ ᱵᱟᱵᱟ ᱮᱠ ᱮᱠᱞᱟ ᱛᱮᱫᱚ ᱦᱟᱸᱜ ᱩᱱᱤ ᱵᱟᱭ ᱵᱟᱝ ᱫᱟᱲᱮᱭᱟᱜᱼᱟᱭ ᱛᱟᱦᱚᱞᱮ ᱚᱱᱟᱨᱮ ᱡᱩᱫᱤ ᱟᱹᱛᱩ ᱦᱚᱲ ᱡᱚᱛᱚ ᱜᱮ ᱦᱮᱸ ᱨᱮ ᱢᱮᱱᱟᱜ ᱠᱚᱣᱟ ᱛᱟᱦᱚᱞᱮ ᱱᱩᱭ ᱪᱤᱠᱟ ᱹᱛᱮ ᱵᱟᱝ ᱟᱭᱟᱭ ᱛᱚᱵᱩ ᱛᱚ ᱱᱩᱭᱮ ᱩᱭᱦᱟᱹᱨ ᱜᱮᱭᱟ ᱦᱮᱸ ᱤᱧᱫᱚ ᱟᱸ ᱠᱷᱚᱨᱚᱪ ᱴᱟᱜ ᱵᱤᱥᱤᱜ ᱛᱤᱧᱟᱹ ᱛᱟᱦᱱᱮ ᱚᱱᱟ ᱠᱚᱫᱚ ᱵᱚᱸᱜᱟ ᱵᱩᱨᱩ ᱡᱤᱱᱤᱥ ᱵᱟᱠᱷᱨᱟ ᱫᱚ ᱚᱱᱟ ᱫᱚ ᱟᱡ ᱥᱩᱫᱷᱩ ᱛᱟᱹᱭ ᱦᱟᱸᱜ ᱠᱤᱨᱤᱧ ᱦᱩᱭᱩᱜ ᱛᱟᱭᱟ, ᱟᱨ ᱟᱹᱛᱩ ᱦᱚᱲ ᱫᱚ ᱥᱩᱫᱷᱩ ᱵᱷᱮᱡᱟ- ᱵᱮᱡᱟ ᱪᱟᱸᱫᱟ ᱛᱮᱫ ᱠᱚ ᱮᱢᱟ ᱦᱟᱸᱜ ᱡᱚᱛᱚ ᱢᱤᱞᱮ ᱛᱮ᱾
ᱦᱮᱸ᱾
ᱦᱮᱸ᱾
ᱟᱫᱚᱱ ᱦᱟᱸᱜ ᱢᱩᱱᱟ ᱠᱚᱫᱚ ᱦᱟᱸᱜ ᱟᱞᱮ ᱱᱚᱣᱟ ᱫᱷᱟᱨᱮ ᱛᱚᱞᱮ ᱥᱚᱢᱵᱷᱚᱵᱚᱜ ᱠᱟᱱ ᱜᱮᱭᱟ ᱵᱳᱞ ᱛᱮ ᱚᱱᱮ ᱡᱟᱦᱟᱸ ᱯᱮ ᱥᱮᱨᱢᱟ ᱥᱮ ᱢᱚᱬᱮ ᱥᱮᱨᱢᱟ ᱨᱮ ᱦᱩᱭᱩᱜ ᱠᱟᱱᱟ᱾ ᱛᱚ ᱡᱟᱦᱟᱸ ᱞᱮᱠᱟ ᱛᱮᱜᱮ ᱡᱚᱜᱟᱲ ᱫᱚ ᱜᱟᱱᱚᱜ ᱠᱟᱱ ᱜᱮᱭᱟ ᱱᱟᱜ ᱵᱟᱨᱭᱟ ᱯᱨᱚᱛᱮᱠ ᱥᱮᱨᱢᱟ ᱨᱮ ᱡᱩᱫᱤ ᱮᱠᱷᱟᱱ ᱫᱚ ᱚᱱᱟ ᱠᱚᱫᱚᱱᱟᱜ ᱥᱚᱢᱵᱷᱚᱵᱽ ᱵᱟᱝ
ᱥᱚᱢᱵᱷᱚᱵ ᱵᱟᱝᱼᱟ ᱾ᱦᱮᱸ, ᱦᱮᱸ ᱮᱠᱫᱚᱢ, ᱮᱠᱫᱚᱢ᱾
ᱟᱨ ᱯᱮ ᱥᱮᱨᱢᱟ ᱢᱚᱬᱮ ᱥᱮᱨᱢᱟ ᱚᱱᱛᱚᱨ ᱠᱷᱟᱱ ᱫᱚ ᱦᱟᱸᱜ ᱚᱱᱟ ᱫᱚ ᱡᱟᱭᱦᱳᱠ ᱥᱚᱢᱵᱷᱚᱵ ᱜᱟᱱᱚᱜ ᱠᱟᱱ ᱜᱮᱭᱟ᱾
ᱦᱮᱸ ᱦᱮᱸ ᱩᱱ ᱫᱚ ᱱᱟᱜ ᱱᱤᱡᱮ ᱦᱚᱸ ᱠᱤᱨᱤᱧ ᱨᱮᱱᱟᱜ ᱥᱚᱢᱵᱷᱚᱵ ᱛᱟᱦᱮᱱᱟ ᱟᱨ ᱩᱱᱟᱹᱜ ᱫᱤᱱ ᱯᱚᱨᱮ ᱵᱚᱸᱜᱟ ᱵᱩᱨᱩ ᱫᱚ ᱨᱟᱹᱥᱠᱟᱹ ᱥᱟᱞᱟᱜ ᱡᱚᱛᱚ ᱜᱮ ᱨᱟᱹᱥᱠᱟᱹ ᱠᱚ ᱵᱩᱡᱟ ᱟᱨ ᱢᱟᱱᱮ ᱵᱚᱪᱷᱚᱨ ᱵᱚᱪᱷᱚᱨ ᱵᱚᱸᱜᱟ ᱵᱩᱨᱩ ᱫᱚ ᱤᱧ ᱫᱩᱧ ᱢᱚᱱᱮᱭᱟ ᱩᱱᱟᱹᱜ ᱫᱚ ᱨᱟᱹᱥᱠᱟᱹ ᱫᱚ ᱵᱟᱝ ᱵᱩᱡᱷᱟᱹᱜ ᱜᱮᱭᱟ ᱡᱟᱹᱱᱤᱡ᱾ ᱦᱮᱸᱻ᱾ ᱟᱨ ᱡᱟᱦᱟᱸ ᱫᱤᱱ ᱟᱹᱜᱩ ᱠᱟᱜᱼᱟ ᱵᱚᱱ ᱱᱮᱰᱟ ᱟᱹᱜᱩ ᱠᱟᱜᱼᱟ ᱵᱚ ᱚᱱᱟ ᱫᱚ ᱠᱟᱹᱴᱤᱡ ᱵᱷᱟᱜᱮ ᱧᱚᱜ ᱦᱩᱭᱩᱜᱼᱟ ᱵᱷᱟᱹᱜᱮ ᱧᱚᱜ ᱨᱟᱹᱥᱠᱟᱹ ᱠᱟᱹ ᱟᱨ ᱚᱱᱟ ᱫᱤᱱ ᱫᱚ ᱡᱟᱹᱱᱤᱡ ᱵᱷᱟᱜᱮ ᱧᱚᱜ ᱜᱮ ᱛᱟᱦᱮᱱᱟ ᱵᱩᱡ ᱜᱤᱭᱟᱹᱧ ᱡᱟᱹᱱᱤᱡ᱾ ᱦᱮᱸ ᱟᱨ ᱵᱚᱸᱜᱟ ᱵᱩᱨᱩ ᱦᱚᱸ ᱮᱢᱚᱱ ᱵᱟᱝ ᱠᱟᱱᱟ ᱡᱮ ᱠᱷᱚᱛᱤ ᱫᱚ ᱵᱟᱝ ᱠᱟᱱᱟ ᱡᱮ ᱵᱚᱪᱷᱚᱨ ᱵᱚᱪᱷᱚᱨ ᱵᱚᱸᱜᱟ ᱵᱩᱨᱩ ᱠᱷᱚ ᱠᱷᱩᱛᱤ ᱠᱷᱩᱛᱤ ᱫᱚ ᱵᱟᱝ ᱠᱟᱱᱟ ᱡᱮ ᱵᱚᱸᱜᱟ ᱵᱩᱨᱩ ᱣᱟᱜ ᱵᱚᱸᱜᱟ ᱵᱩᱨᱩ ᱞᱮᱠᱷᱟᱱ ᱟᱛᱩ ᱫᱚᱠᱚ ᱟᱵᱚᱣᱟᱜ ᱟᱛᱩ ᱴᱚᱞᱟ ᱡᱟᱦᱟᱸ ᱵᱷᱟᱜᱮ ᱧᱚᱜ ᱛᱟᱦᱮᱱ ᱛᱟᱵᱚᱱᱟ᱾
ᱟᱵᱩᱨ ᱛᱮᱫᱚ ᱱᱟᱜ ᱠᱷᱚᱛᱤ ᱫᱚ ᱱᱟᱜ ᱚᱠᱟ ᱨᱮᱦᱚᱸ ᱛᱚ ᱵᱟᱝ ᱠᱟᱱᱟ ᱟᱫᱚ ᱱᱟᱜ ᱢᱮᱱ ᱯᱚᱭᱮᱱᱴ ᱛᱤᱜᱩᱱ ᱠᱟᱱ ᱛᱟᱵᱚᱱᱟ ᱦᱟ ᱚᱱᱟ ᱠᱟᱹᱣᱰᱤ ᱠᱷᱚᱨᱪᱟ ᱯᱨᱚᱛᱮᱠᱴᱤ ᱟᱛᱳ ᱨᱮ ᱥᱮ ᱯᱨᱚᱛᱮᱠ ᱚᱲᱟᱜ ᱨᱮᱫᱚ ᱱᱟᱜ ᱮ ᱠᱷᱚᱨᱪᱟ ᱴᱟᱜ